ᱦᱮᱸ ᱜᱚᱝᱠᱮ ᱡᱚᱦᱟᱨ ᱜᱮ᱾
ᱦᱳᱭ ᱡᱚᱦᱟᱨ ᱜᱮ, ᱟᱸᱡᱚᱢ ᱫᱟᱢ ᱛᱚ ᱨᱚᱲ?
ᱦᱳᱭ ᱟᱸᱡᱚᱢᱚᱜ ᱠᱟᱱᱟ ᱛᱚ ᱤᱧᱟᱹᱜ ᱨᱚᱲ? ᱦᱮᱸ ᱟᱸᱡᱚᱢ ᱫᱟᱹᱧ᱾
ᱦᱮᱸ ᱦᱮᱸ ᱤᱧ ᱟᱸᱡᱚᱢ ᱦᱮᱸ ᱤᱧᱦᱚᱧ ᱟᱸᱡᱚᱢ ᱫᱟ᱾
ᱟᱪᱪᱷᱟ ᱫᱟᱠᱟ ᱠᱚᱢ ᱤᱥᱤᱱ ᱠᱮᱫᱟ?
ᱦᱳᱭ ᱫᱟᱠᱟ ᱠᱚ ᱤᱥᱤᱱ ᱵᱟᱲᱟ ᱦᱳᱭᱱᱟ᱾ ᱤᱥᱤᱱ ᱵᱟᱲᱟ ᱠᱟᱛᱮ ᱤᱥᱤᱱ ᱵᱟᱲᱟ ᱠᱟᱛᱮᱫ ᱜᱮ ᱡᱚᱢ ᱵᱟᱲᱟ ᱦᱳᱭᱱᱟ᱾ ᱡᱚᱢ ᱠᱟᱛᱮ ᱜᱮ ᱦᱚᱜ-ᱚᱭ ᱟᱫᱚᱧ ᱢᱮᱱᱫᱟ ᱦᱟᱯᱮ ᱟᱢ ᱥᱟᱛᱮ ᱱᱟᱥᱮᱱᱟᱜ ᱨᱳᱲ ᱞᱮᱜᱮ᱾ ᱯᱚᱴᱚᱞ ᱯᱚᱴᱚᱞ ᱯᱚᱴᱚᱞ ᱯᱚᱴᱚᱞ ᱟᱨ ᱥᱟᱶᱛᱮ ᱤᱭᱟᱹ ᱛᱟᱦᱮᱸ ᱠᱟᱱᱟ ᱦᱟᱹᱠᱩ ᱦᱟᱹᱠᱩ ᱵᱤᱞᱤ ᱦᱟᱹᱠᱩ ᱵᱤᱞᱤ ᱫᱚ ᱞᱟᱦᱟᱛᱮ ᱵᱷᱟᱹᱡᱤ ᱦᱩᱭ ᱞᱮᱱᱟ᱾ ᱯᱤᱴᱷᱟᱹ ᱞᱮᱠᱟ ᱠᱟᱹᱴᱤᱡ ᱠᱟᱹᱴᱤᱡ
ᱟᱫᱚ ᱚᱱᱟ ᱥᱟᱶᱛᱮ ᱢᱮᱥᱟᱞ ᱦᱩᱭ ᱱᱟ ᱢᱮᱥᱟᱞ ᱠᱟᱛᱮ ᱚᱱᱟᱜᱮ ᱞᱚᱴᱚ ᱯᱚᱴᱚ ᱠᱟᱛᱮ ᱩᱛᱩ ᱦᱩᱭ ᱮᱱᱟ᱾
ᱚ
ᱦᱮᱸ
ᱤᱧ ᱦᱚᱸ ᱦᱚᱜᱼᱚᱭ ᱜᱚᱞᱯᱷᱚ ᱵᱟᱲᱟ ᱦᱩᱭ ᱞᱮᱱ ᱠᱷᱟᱱ ᱛᱩᱯᱳᱱᱟᱹᱧ ᱛᱩᱯᱩ ᱠᱟᱛᱮ ᱡᱚᱢ ᱵᱟᱲᱟ ᱦᱩᱭᱩᱜᱼᱟ ᱡᱟᱦᱟᱱᱟᱜ᱾
ᱚᱸᱻ ᱥᱮᱛᱟᱜ ᱠᱚᱨᱮ ᱫᱚᱢ ᱡᱚᱢ ᱠᱟᱜ ᱜᱮ
ᱦᱮᱸ ᱥᱮᱛᱟᱜ ᱵᱮᱲᱟ ᱫᱚ ᱡᱚᱢ ᱫᱚ ᱦᱳᱭ ᱠᱟᱱᱟ, ᱱᱤᱛᱚᱜ ᱜᱮ ᱟᱹᱣᱨᱤ᱾
ᱟᱸ ᱫᱟᱠᱟ ᱠᱩᱢ ᱡᱚᱢ ᱠᱟᱫᱟ ᱥᱮ ᱫᱟᱜ ᱢᱟᱹᱰᱤ ᱥᱮ ᱡᱟᱦᱟᱱᱟᱜ ᱠᱷᱟᱹᱡᱟᱹᱲᱤ ᱠᱚᱢ ᱡᱚᱢ ᱠᱟᱫᱟ?
ᱫᱟᱠᱟ ᱜᱮ ᱡᱚᱢ ᱦᱩᱭ ᱠᱟᱱᱟ᱾
ᱚᱸ ᱫᱟᱠᱟ ᱠᱮᱢ ᱡᱚᱢ ᱠᱟᱜ-ᱟ᱾
ᱦᱳᱭ
ᱦᱮᱸ, ᱤᱧ ᱫᱚ ᱥᱮᱛᱟᱜ ᱵᱮᱲᱟ ᱫᱚ ᱠᱷᱟᱹᱡᱟᱹᱲᱤ ᱠᱚ ᱡᱚᱢ ᱵᱟᱲᱟ ᱦᱩᱭᱱᱟ᱾ ᱟᱫᱚ ᱚᱲᱟᱜ ᱠᱚᱨᱮ ᱜᱮ ᱮᱠᱷᱚᱱ ᱛᱟᱦᱮᱸ ᱵᱟᱲᱟ ᱦᱩᱭᱩᱜ ᱠᱟᱱᱟ ᱾ ᱠᱚ ᱢᱮᱱᱮᱫ ᱛᱟᱦᱮᱱ ᱜᱮ ᱥᱮᱛᱟᱜ ᱨᱮ ᱫᱟᱜ ᱢᱟᱹᱰᱤ ᱜᱮ ᱡᱚᱢ ᱢᱮ ᱫᱟᱠᱟ ᱵᱟᱢ ᱡᱚᱢ ᱨᱮᱦᱚᱸ ᱫᱟᱜ ᱢᱟᱹᱰᱤ ᱫᱚ ᱵᱟᱝ ᱡᱚᱢ ᱵᱟᱲᱟ ᱦᱳᱭ ᱛᱚ ᱰᱟᱠᱛᱟᱨ ᱚᱲᱟᱜ ᱠᱚᱠᱚ ᱪᱟᱞᱟᱣ ᱱᱟ ᱚᱲᱟᱜ ᱦᱚᱲ ᱦᱚᱸ ᱚᱪᱚ ᱱᱚᱜ-ᱚᱭ ᱤᱥᱤᱱ ᱦᱟᱸᱜ ᱤᱥᱤᱱ ᱠᱟᱛᱮ ᱜᱮ ᱦᱟᱸᱜ ᱡᱚᱢᱟ ᱦᱟᱸᱜ ᱚᱲᱟᱜ ᱨᱮᱜᱮ ᱢᱤᱱᱟᱹᱧᱟ
ᱱᱚᱣᱟ ᱤᱭᱟᱹ ᱨᱮᱧ ᱧᱮᱞ ᱫᱟ ᱥᱩᱱᱱᱚ ᱥᱩᱱᱱᱚ ᱨᱟᱠᱟᱵ ᱠᱟᱱᱟ ᱯᱩᱭᱭᱞᱩ ᱥᱮᱫ ᱛᱮᱫᱚ ᱵᱷᱟᱜᱤ ᱚᱱᱮ ᱴᱟᱭᱤᱢ ᱠᱚ ᱨᱟᱠᱟᱵ ᱠᱟᱱ ᱛᱟᱦᱮᱸᱡ ᱛᱤᱱ ᱜᱷᱟᱹᱲᱤᱡ ᱜᱚᱞᱯᱚ ᱦᱩᱭ ᱟᱠᱟᱱᱟ ᱟᱨ ᱢᱮᱫᱴᱟᱝ ᱮᱢᱟᱣᱩᱱᱴ ᱨᱮᱱᱟᱜ ᱦᱚᱸ ᱪᱮᱫ ᱢᱤᱫᱴᱟᱝ ᱨᱟᱠᱟᱵ ᱠᱟᱱᱟ ᱟᱨ ᱱᱤᱛᱚᱜ ᱫᱚᱧ ᱧᱮᱞ ᱫᱟ ᱡᱟᱦᱟᱸ ᱱᱤᱛᱚᱜ ᱠᱚ ᱜᱚᱞᱯᱚ ᱦᱳᱭᱳᱜ ᱠᱟᱱᱟ᱾ ᱟᱨ ᱛᱤᱦᱤᱧ ᱡᱟᱦᱟᱸ ᱜᱚᱞᱯᱚ ᱦᱳᱭ ᱟᱠᱟᱱᱟ ᱾ ᱥᱮᱛᱟᱜ ᱵᱮᱲᱟ
ᱦᱮᱸ
ᱚᱱᱟ ᱠᱚᱨᱮ ᱧᱮᱞᱚᱜ ᱠᱟᱱᱟ ᱡᱷᱚᱛᱚ ᱨᱮᱜᱮ ᱥᱩᱱᱱᱚ ᱥᱩᱱᱱᱚ ᱨᱟᱠᱟᱵ ᱠᱟᱱᱟ᱾
ᱚᱻ
ᱛᱟᱦᱚᱞᱮ ᱟᱢ ᱫᱚ ᱮᱢᱟᱣᱩᱱᱴ ᱫᱚ᱾ ᱚᱱᱟ ᱯᱮᱢᱮᱱᱴ ᱨᱮᱱᱟᱜ ᱤᱭᱟᱹ ᱫᱚᱢ ᱧᱟᱢ ᱟᱠᱟᱜᱼᱟ ᱢᱤᱫ ᱵᱟᱨ ᱴᱟᱠᱟ ᱴᱟᱠᱟ ᱫᱚ ᱵᱚᱞ ᱠᱟᱜ ᱢᱮᱭᱟ᱾
ᱵᱟ ᱚᱱᱟ ᱨᱮᱫᱚ ᱮᱠᱷᱚᱱᱚ ᱟᱹᱣᱨᱤᱧ ᱤᱭᱟᱹᱭ ᱟᱛᱚ, ᱮᱠᱟᱣᱩᱱᱴ ᱫᱚ ᱟᱹᱣᱨᱤᱧ ᱮᱢᱼᱟ᱾
ᱚ ᱦᱮᱸ ᱤᱧᱟᱹᱜ ᱦᱚᱸᱛᱚ ᱟᱹᱣᱨᱤ᱾ ᱟᱫᱚ ᱚᱱᱟ ᱫᱚ ᱛᱤᱥ ᱦᱚᱸ ᱦᱳᱭᱳᱜᱼᱟ ᱟᱫᱚ ᱱᱚᱣᱟ ᱛᱚ ᱱᱚᱜᱼᱚᱭ ᱠᱤᱪᱷᱩ ᱫᱤᱱ ᱢᱟᱲᱟᱝ ᱨᱮᱜᱮ ᱠᱟᱹᱢᱤ ᱪᱷᱩᱴᱟᱹ ᱦᱳᱭ ᱮᱱᱟ ᱾ ᱟᱫᱚ ᱫᱮᱠᱤ ᱢᱮᱱ ᱫᱟᱠᱚ ᱠᱟᱹᱢᱤ ᱦᱟᱛᱟᱲ ᱦᱳᱭᱳᱜᱼᱟ᱾
ᱦᱩᱸ
ᱛᱟᱨᱯᱚᱨᱮ ᱚᱱᱟ ᱫᱚ ᱯᱩᱭᱞᱳ ᱵᱟᱨ ᱴᱟᱠᱟ ᱪᱟᱞᱟᱜᱼᱟ ᱾ ᱵᱟᱨ ᱴᱟᱠᱟ ᱴᱟᱠᱟ ᱠᱷᱚᱡ ᱟᱫᱚ ᱫᱚ ᱪᱮᱫ ᱞᱮᱠᱟ ᱨᱮᱠᱚᱨᱰᱤᱝ ᱪᱮᱫ ᱞᱮᱠᱟᱢ ᱨᱚᱲᱟ᱾ ᱦᱮᱸ ᱚᱱᱟ ᱞᱟᱹᱭ ᱛᱮ ᱚᱱᱠᱟ ᱧᱟᱢᱚᱜᱼᱟ ᱠᱩᱲᱟᱹᱭ
ᱟᱪᱪᱷᱟ
ᱚᱱᱟᱜᱤ ᱮᱢ ᱦᱳᱭᱳᱜᱼᱟ ᱾ ᱮᱠᱷᱚᱱ ᱛᱚ ᱦᱚᱜᱼᱚᱭ ᱜᱚᱞᱯᱚ ᱪᱟᱞᱟᱜ ᱠᱟᱱᱟ᱾ ᱚᱠᱟ ᱞᱮᱠᱟ ᱮᱠᱷᱚᱱᱳ ᱴᱷᱤᱠ ᱵᱟᱝ ᱵᱩᱡᱟᱹᱜ ᱠᱟᱱᱟ᱾ ᱚᱠᱟ ᱞᱮᱠᱟ ᱵᱮᱯᱟᱨ ᱠᱚ᱾
ᱦᱮᱸ ᱟᱫᱚ ᱦᱚᱜᱼᱚᱭ ᱛᱚ ᱯᱳᱭᱞᱳ ᱯᱳᱭᱞᱳ ᱛᱚ ᱵᱮᱥᱤ ᱫᱤᱱ ᱫᱚ ᱵᱟᱝ ᱦᱳᱭᱱᱟ᱾ ᱮᱸ ᱢᱤᱫ ᱫᱤᱱ ᱦᱚᱞᱟ ᱠᱷᱚᱱ ᱤᱧ ᱢᱟᱧ ᱨᱚᱲᱮᱫ, ᱦᱚᱞᱟ ᱫᱚ ᱦᱚᱞᱟ ᱵᱟᱨ ᱦᱚᱲ ᱥᱮ ᱚᱠᱚᱭ ᱥᱟᱛᱮ ᱚᱱᱠᱟᱧ ᱨᱚᱲ ᱠᱮᱫᱟ᱾ ᱟᱨ ᱛᱮᱦᱮᱧ ᱦᱚᱸ ᱚᱱᱠᱟ ᱵᱟᱨ ᱦᱚᱲ ᱥᱟᱛᱮ ᱤᱧ ᱨᱚᱲᱟ ᱦᱚᱜᱼᱚᱭ ᱟᱢ ᱥᱟᱛᱮ ᱟᱨ ᱢᱤᱫ ᱦᱚᱲ ᱥᱟᱛᱮ ᱚᱱᱟ ᱞᱟᱦᱟᱨᱮᱧ ᱨᱚᱲ ᱞᱮᱜᱼᱟ᱾ ᱟᱫᱚ ᱚᱠᱚᱭ ᱚᱱᱠᱟ ᱫᱚ ᱵᱟᱝ ᱦᱟᱸᱜ ᱠᱚ ᱯᱷᱳᱱ ᱟᱠᱟᱜᱼᱟ᱾ ᱟᱫᱚ ᱦᱟᱸᱜ ᱢᱤᱫ ᱠᱟᱹᱴᱤᱡ ᱯᱚᱨ ᱠᱷᱟᱸᱜ ᱤᱧ ᱢᱮᱥᱮᱡ ᱵᱟᱲᱟ ᱟᱠᱚᱣᱟ ᱡᱟᱦᱟᱸᱭ ᱠᱚᱜᱮ ᱡᱩᱫᱤ ᱠᱚ ᱨᱚᱲ ᱠᱷᱟᱡ᱾
ᱦᱩᱸ, ᱟᱯᱮ ᱚᱱᱛᱮ ᱨᱮ ᱵᱟᱯᱞᱟ ᱚᱲᱟᱜ ᱠᱚ ᱵᱟᱝ ᱦᱳᱭᱳᱜ ᱠᱟᱱᱟ ᱾ ᱫᱚᱝ ᱮᱱᱮᱡᱽ ᱠᱚ
ᱦᱳᱭ ᱵᱟᱯᱞᱟ ᱱᱤᱛᱳ ᱫᱚ ᱦᱟᱸ ᱢᱮᱱᱟᱜᱼᱟ ᱦᱟᱸᱜ ᱟᱨ ᱠᱤᱪᱷᱩ ᱫᱤᱱ ᱟᱨ ᱠᱤᱪᱷᱩ ᱫᱤᱱ ᱢᱮᱱᱟᱜᱼᱟ ᱦᱟᱸᱜ ᱟᱨ ᱠᱤᱪᱷᱩ ᱫᱤᱱ ᱯᱚᱨᱮ ᱜᱮ ᱦᱟᱸᱜ ᱟᱞᱮ ᱦᱟᱸᱜ ᱢᱤᱫᱴᱮᱱ ᱟᱞᱮ ᱚᱲᱟᱜ ᱥᱩᱨ ᱨᱮᱜᱮ, ᱵᱟᱯᱞᱟ ᱢᱮᱱᱟᱜᱼᱟ ᱦᱟᱸᱜ᱾ ᱧᱮᱞ ᱧᱮᱯᱮᱞ ᱠᱚ ᱦᱳᱭ ᱦᱟᱛᱟᱲ ᱠᱟᱱᱟ᱾ ᱟᱫᱚ ᱫᱤᱱ ᱠᱚᱫᱚ ᱴᱷᱤᱠ ᱜᱮᱛᱚ ᱵᱩᱡᱩᱜ ᱠᱟᱱᱟ ᱴᱷᱤᱠ ᱴᱷᱟᱠ ᱜᱮ᱾ ᱡᱮ ᱵᱟᱯᱞᱟ ᱦᱳᱭᱳᱜᱼᱟ ᱢᱮᱱᱛᱮ ᱟᱫᱚ ᱦᱟᱸᱜ ᱩᱱᱟᱹᱜ ᱫᱚ ᱟᱹᱣᱨᱤ ᱠᱚ ᱜᱚᱴᱟᱭᱟ ᱦᱟᱸᱜ ᱫᱤᱱ ᱫᱚ᱾ ᱫᱤᱱ ᱦᱟᱸᱜ ᱜᱚᱴᱟ ᱦᱟᱸᱜ ᱠᱚ ᱪᱟᱞᱟᱜᱼᱟ ᱱᱚᱝᱠᱟ ᱚᱱᱠᱟ ᱢᱚᱪᱟ ᱢᱚᱪᱟ ᱛᱮᱠᱚ ᱨᱚᱲ ᱟᱹᱜᱩ ᱟᱠᱟᱫᱟ ᱡᱮ, ᱩᱢᱩᱠ ᱫᱤᱱ ᱨᱮᱵᱚᱱ ᱟᱵᱚ ᱫᱚᱵᱚᱱ ᱵᱟᱯᱞᱟ ᱟᱜ ᱟᱫᱚ ᱢᱚᱬᱮ, ᱛᱩᱨᱩᱭ ᱦᱚᱲ ᱠᱚᱫᱚ ᱢᱟᱹᱡᱷᱤ ᱠᱚᱫᱚ ᱵᱟᱠᱚ ᱤᱫᱤ ᱠᱟᱜ ᱠᱚᱣᱟ᱾
ᱦᱩᱸ
ᱦᱮᱸ, ᱟᱫᱚ ᱟᱸᱡᱚᱢᱚᱜ ᱠᱟᱱᱟ ᱡᱮ ᱦᱳᱭᱳᱜ ᱜᱮᱭᱟ ᱦᱟᱸᱜ ᱵᱟᱯᱞᱟ ᱦᱟᱸᱜ ᱟᱫᱚ᱾ ᱵᱟᱹᱨᱭᱟᱹᱛᱚᱜ ᱠᱚ ᱪᱟᱞᱟᱣ ᱦᱳᱭᱳᱜᱼᱟ᱾
ᱮᱸᱜ ᱟᱞᱮ ᱚᱸᱰᱮ ᱦᱚᱸ ᱢᱮᱫᱴᱟᱝ ᱢᱟᱹᱭᱼᱟᱜ ᱵᱟᱯᱞᱟ ᱚᱱᱠᱟ ᱴᱷᱤᱠ ᱠᱟᱱ ᱛᱟᱭᱟ᱾ ᱥᱟᱨ -
ᱚ
ᱥᱟᱹᱜᱩᱱ ᱠᱚ ᱜᱤᱨᱟᱹ ᱠᱚᱫᱚ ᱟᱹᱣᱨᱤ ᱠᱚ ᱛᱚᱞᱟ ᱾ ᱟᱫᱚ ᱜᱤᱨᱟᱹ ᱠᱚ ᱛᱚᱞ ᱞᱮᱠᱷᱟᱱ ᱜᱮ ᱵᱩᱡᱷ ᱵᱩᱡᱷᱟᱹᱜᱼᱟ ᱡᱮ, ᱛᱤᱥ ᱚᱜ ᱵᱟᱯᱞᱟ ᱦᱳᱭᱳᱜᱼᱟ᱾ ᱟᱨ ᱱᱮᱛᱟᱨ ᱢᱟ ᱵᱟᱯᱞᱟ ᱦᱚᱸ ᱚᱱᱠᱟ ᱡᱟᱹᱢᱟᱭ ᱦᱤᱡᱩᱜᱼᱟᱭ ᱥᱚᱸᱜᱮ ᱛᱮᱠᱚ ᱵᱤᱫᱟᱹᱭ ᱮᱫ ᱠᱚᱣᱟ᱾ ᱟᱫᱚ ᱫᱚᱝ ᱮᱱᱮᱡᱽ ᱠᱚᱦᱚᱸ ᱵᱟᱝ ᱧᱟᱢᱚᱜᱼᱟ᱾ ᱢᱚᱱᱮ ᱦᱳᱭᱳᱜ
ᱫᱚᱝ ᱮᱱᱮᱡ ᱠᱚᱦᱚᱸ ᱵᱟᱝ ᱧᱟᱯᱟᱢ ᱠᱟᱱᱟ᱾ ᱨᱟᱹᱥᱠᱟᱹ ᱠᱚᱦᱚᱸ ᱵᱟᱝ ᱦᱳᱭᱳᱜ ᱠᱟᱱᱟ᱾
ᱱᱮᱛᱟᱨ ᱢᱟ
ᱟᱨ ᱢᱟᱹᱭᱤᱠ ᱠᱚ ᱦᱩᱭ ᱠᱟᱱᱟ‌‌ ᱾ ᱢᱟᱭᱤᱠ ᱠᱚ ᱦᱩᱭ ᱠᱟᱱᱟ ᱢᱟᱭᱤᱠ ᱨᱮᱜᱮ ᱫᱚᱢᱮ ᱠᱚ ᱮᱱᱮᱡ ᱠᱟᱱᱟ ᱾
ᱦᱮᱸ
ᱦᱮᱸ
ᱟᱨ ᱦᱚᱲ ᱡᱚᱲ ᱦᱚᱸ ᱵᱟᱝᱠᱚ ᱦᱤᱡᱩᱜ ᱠᱟᱱᱟ ᱯᱮᱲᱟ ᱠᱚᱦᱚᱸ ᱯᱮᱲᱟ ᱠᱚ ᱦᱤᱡᱩᱜ ᱠᱟᱱᱟ, ᱨᱮᱦᱚᱸ ᱠᱚ ᱦᱤᱡᱩᱜ ᱠᱟᱱᱟ ᱠᱚ ᱡᱚᱢ ᱧᱩᱭ ᱫᱟᱠᱚ ᱵᱟᱸᱫᱟᱱᱤ ᱠᱚ ᱡᱟᱦᱟᱸᱭ ᱠᱚ ᱫᱚᱦᱚ, ᱦᱚᱴᱚ ᱠᱟᱜ ᱠᱟᱱᱟ ᱟᱨ ᱠᱚ ᱞᱚᱜᱚᱱ ᱜᱮᱠᱚ ᱨᱩᱣᱟᱹᱲ ᱠᱟᱱᱟ ᱾
ᱟᱨ ᱱᱤᱛᱚᱜ ᱢᱟ ᱦᱚᱸᱜᱼᱚᱭ ᱦᱳᱲᱩ ᱨᱚᱦᱚᱭ ᱴᱟᱭᱤᱢ ᱾ ᱦᱤᱡᱩᱜ ᱠᱟᱱᱟ ᱟᱨᱦᱚᱸ ᱯᱮᱲᱟ ᱠᱚᱫᱚ ᱩᱱᱟᱹᱜ ᱫᱚ ᱵᱟᱠᱚ ᱦᱤᱡᱩᱜᱼᱟ ᱾ ᱦᱤᱡᱩᱜ ᱨᱮᱦᱚᱸ ᱠᱚ ᱦᱤᱡᱩᱜᱼᱟ, ᱠᱚ ᱡᱟᱦᱟᱸᱭ ᱠᱚ ᱟᱹᱜᱩ ᱦᱚᱴᱚ ᱠᱟᱜ ᱠᱟᱱᱟ ᱚᱱᱟ ᱠᱚ ᱫᱚᱦᱚ ᱦᱚᱴᱚ ᱠᱟ ᱠᱟᱛᱮ ᱟᱨᱚ ᱥᱚᱸᱜᱮ ᱛᱮᱜᱮ ᱠᱚ ᱨᱩᱣᱟᱹᱲ ᱠᱟᱱᱟ ᱟᱫᱚ ᱨᱚᱦᱚᱭ ᱥᱚᱢᱚᱭ ᱥᱮ ᱱᱤᱛᱚᱜ ᱫᱚ ᱱᱚᱜ ᱚᱭ ᱧᱮᱞ ᱧᱮᱞᱛᱮ, ᱟᱫᱚ ᱟᱥᱟᱲ ᱵᱚᱸᱜᱟ ᱫᱚ ᱵᱚᱞᱚ ᱜᱚᱫᱚᱜ ᱠᱟᱱᱟ ᱛᱚ ᱾
ᱦᱮᱸ ᱟᱵᱚ ᱫᱚ ᱚᱱᱟ ᱢᱟᱜᱽ ᱯᱷᱟᱹᱜᱩᱱ ᱠᱚᱨᱮ ᱵᱟᱯᱞᱟ ᱜᱮᱚ ᱵᱷᱟᱹᱞᱮᱭᱟ ᱾ ᱡᱮ ᱢᱟᱜᱽ ᱯᱷᱟᱹᱜᱩᱱ ᱠᱚᱨᱮ ᱟᱵᱚ ᱫᱚ ᱚᱱᱛᱮ ᱵᱟᱯᱞᱟ, ᱵᱟᱯᱞᱟᱜ ᱜᱮ ᱵᱷᱟᱞᱤᱜᱼᱟ ᱩᱱ ᱥᱚᱢᱟᱝ ᱫᱚ ᱫᱟᱜ ᱡᱟᱹᱲᱤ ᱦᱚᱸ ᱵᱟᱝ ᱧᱟᱢᱚᱜᱼᱟ ᱟᱨ ᱚᱱᱠᱟ ᱞᱚᱞᱚ ᱥᱤᱛᱩᱝ ᱦᱚᱸ ᱵᱟᱝ ᱦᱮ ᱛᱷᱚᱲᱟ ᱥᱤᱛᱩᱝ ᱾ ᱥᱤᱛᱚᱝ ᱛᱷᱚᱲᱟ ᱨᱟᱵᱟᱝ ᱟᱨ ᱱᱮᱜᱼᱮ ᱱᱤᱛᱳ ᱫᱚ ᱻ ᱵᱚᱱ ᱵᱟᱯᱞᱟ ᱫᱚᱵᱚᱱ ᱵᱟᱯᱞᱟᱜ ᱠᱟᱱ ᱜᱮᱭᱟ ᱟᱫᱚ ᱫᱚᱢᱮ ᱮᱴᱠᱮᱴᱚᱬᱮ ᱦᱩᱭᱩᱜ ᱛᱟᱵᱚᱱᱟ ᱾ ᱱᱚᱜᱚᱭ ᱪᱟᱸᱫᱳ ᱵᱚᱸᱜᱟ ᱛᱤᱭᱮ ᱫᱟᱜ ᱠᱚᱦ ᱡᱚᱨᱚ ᱜᱚᱫᱟ ᱵᱟᱢ ᱢᱮᱱ ᱠᱮᱭᱟ ᱾ ᱟᱪᱠᱟ ᱜᱮ ᱦᱮᱡ ᱜᱚᱫᱚᱜ ᱠᱟᱱᱟ ᱾ ᱦᱚᱭ ᱵᱟᱹᱨᱰᱩ ᱟᱪᱠᱟ ᱜᱮ ᱦᱮᱡ ᱜᱚᱫᱚᱜ ᱠᱟᱱᱟ ᱦᱮᱸ ᱾ ᱟᱫᱚ ᱯᱮᱲᱟ ᱠᱚᱦᱚᱸ ᱚᱥᱩᱵᱤᱫᱟ ᱛᱟᱵᱚᱱ ᱟᱨ ᱤᱭᱟᱹ ᱠᱚᱦᱚᱸ, ᱵᱟᱯᱞᱟ ᱟᱵᱚ ᱚᱸᱰᱮ ᱪᱟᱞᱟᱜ ᱦᱤᱡᱩᱜ ᱠᱚ ᱛᱟᱦᱮᱸ ᱵᱟᱲᱟ ᱠᱚ ᱾ ᱦᱮᱸ ᱡᱟᱦᱟᱸᱭ ᱠᱚᱣᱟᱜ ᱚᱱᱟᱻ ᱟᱨ ᱥᱤᱢᱮᱱᱴ ᱚᱲᱟᱜ ᱠᱚ ᱢᱮᱱᱟᱜ ᱛᱟᱵᱚᱱᱟ ᱫᱚᱞᱟᱱ ᱚᱲᱟᱜ ᱠᱚ ᱩᱱᱠᱩ ᱠᱚᱫᱚ ᱴᱷᱤᱠᱟᱹᱱ ᱜᱮᱭᱟ ᱟᱨ ᱡᱟᱦᱟᱸᱭ ᱠᱚ ᱚᱛ ᱦᱟᱥᱟ ᱠᱚᱻ ᱦᱟᱥᱟ ᱛᱮᱜᱮ ᱵᱚᱱ ᱚᱲᱟᱜ ᱠᱟᱫᱟ ᱚᱱᱟ ᱫᱚ ᱟᱫᱚ ᱦᱚᱨᱻ ᱦᱚᱸ ᱟᱫᱚ ᱞᱚᱥᱚᱫ ᱪᱟᱞᱟᱭᱮᱱ ᱛᱟᱵᱚᱱ ᱜᱮ ᱾
ᱛᱚ ᱢᱟ ᱡᱟᱹᱛ ᱵᱟᱹᱨᱮᱛ ᱠᱚᱦᱚᱸ ᱥᱮ ᱵᱟᱹᱨᱭᱟᱹᱛᱚᱜ ᱡᱟᱦᱟᱸᱭ ᱠᱚ ᱪᱟᱞᱟᱜᱼᱟ ᱩᱱᱠᱩ ᱦᱚᱸ ᱱᱤᱛᱚᱜ ᱫᱚ ᱫᱚᱢᱮᱜ ᱜᱮ ᱠᱚᱥᱴᱚᱜᱻ ᱴᱚ ᱜᱮ ᱦᱩᱭᱩᱜ ᱛᱟᱠᱚᱣᱟ ᱾ ᱥᱤᱛᱩᱝ ᱦᱚᱸ ᱡᱚᱠᱷᱚᱱᱮ ᱥᱤᱛᱩᱝᱟ ᱫᱚᱢᱮ ᱥᱤᱛᱩᱝ ᱟᱨ, ᱦᱳᱭ ᱫᱟᱜ ᱞᱮᱠᱷᱟᱱᱮ ᱢᱟ ᱚᱱᱟ ᱦᱚᱸ ᱟᱨᱦᱚᱸ ᱥᱚᱢᱚᱥᱥᱟ ᱟᱹᱰᱤ ᱾
ᱦᱮᱸ ᱦᱮᱸ ᱟᱫᱚ ᱚᱱᱟᱛᱮ ᱟ ᱠᱚ ᱪᱟᱞᱟᱜᱻ ᱠᱟᱱ ᱨᱮᱦᱚᱸ ᱠᱚ ᱵᱟᱠᱚ ᱛᱟᱦᱮᱱ ᱠᱟᱱᱟ ᱾ ᱡᱚᱢ ᱧᱩ ᱟᱨ ᱟᱞᱮ ᱫᱚᱞᱮ ᱩᱱ ᱩᱱ ᱨᱮᱜᱮ ᱠᱚ ᱩᱱᱠᱩ ᱠᱚᱫᱚ ᱠᱚ, ᱟᱞᱮᱥᱮᱫ ᱫᱚ ᱩᱱᱠᱩ ᱩᱱ ᱨᱮᱜᱮ ᱠᱚ ᱨᱩᱣᱟᱹᱲ ᱜᱚᱫᱚᱜ ᱠᱟᱱᱟ, ᱩᱱᱠᱩ ᱵᱟᱹᱨᱭᱟᱹᱛ ᱠᱚᱫᱚ ᱞᱟᱦᱟ ᱛᱮᱜᱮ ᱾ ᱚᱱᱟ ᱡᱚᱢ ᱧᱩ ᱦᱩᱭᱱᱟ ᱛᱟᱦᱮᱸ ᱥᱟᱱᱟ ᱠᱮᱫ ᱠᱚ ᱠᱷᱟᱱᱡ ᱛᱟᱦᱮᱸ ᱭᱮᱱᱟᱠᱚ ᱵᱟᱠᱷᱟᱡ ᱠᱚ ᱚᱲᱟᱜ ᱦᱚᱲᱻ ᱡᱟᱦᱟᱸᱭ ᱚᱲᱟᱜ ᱢᱟᱹᱞᱤᱠ ᱠᱚ ᱞᱟᱹᱭ ᱟᱫᱮᱭᱟ ᱡᱮ ᱢᱟ ᱟᱞᱮ ᱫᱚᱞᱮ ᱪᱟᱞᱟᱜ ᱠᱟᱱᱟ ᱾ ᱟᱯᱮ ᱫᱚ ᱦᱟᱸᱜ ᱱᱚᱣᱟ ᱠᱚ ᱠᱟᱹᱢᱤ ᱥᱟᱹᱛ ᱯᱮ ᱟᱨ ᱯᱮ ᱪᱟᱞᱟᱜᱼᱟ ᱦᱟᱸᱜ ᱦᱮᱸ ᱾
ᱠᱚᱲᱟ ᱚᱲᱟᱜ ᱠᱷᱚᱱ ᱦᱚᱸ ᱡᱚᱠᱷᱚᱱ ᱵᱟᱯᱞᱟᱜ ᱠᱚ ᱪᱟᱞᱟᱜ ᱠᱟᱱᱟ, ᱚᱱᱠᱟᱜ ᱜᱮ ᱵᱟᱹᱨᱭᱟᱹᱛᱚᱜ ᱠᱚ ᱪᱟᱞᱟᱣᱱᱟ ᱵᱟᱯ ᱞᱟ ᱦᱩᱭ ᱵᱟᱯᱞᱟ ᱛᱚᱨᱟ ᱵᱟᱹᱦᱩ ᱟᱜᱩ ᱠᱟᱛᱮ ᱠᱚ ᱪᱟᱞᱟᱣᱱᱟ ᱟᱨᱦᱚ ᱠᱩᱲᱤ ᱜᱤᱫᱽᱨᱟᱹ ᱚᱲᱟᱜ ᱠᱚ ᱦᱚᱸ ᱡᱟᱦᱟᱸ ᱡᱤᱭᱟᱹᱛ ᱵᱟᱨᱮᱛ ᱠᱚ ᱪᱟᱞᱟᱜᱼᱟ ᱩᱱᱠᱩ ᱦᱚᱸ ᱚᱱᱠᱟᱜ ᱜᱮ ᱪᱟᱞᱟᱣᱱᱟ ᱠᱚ ᱛᱟᱨᱟᱥᱤᱧ ᱥᱮᱫ ᱛᱮᱠᱚ ᱛᱳᱫ ᱮᱱᱟ ᱟᱹᱭᱩᱵ ᱵᱮᱲᱟ ᱮᱱᱮᱡ ᱵᱟᱲᱟ ᱠᱟᱛᱮ ᱡᱚᱢ ᱵᱟᱲᱟ ᱠᱟᱛᱮ ᱟᱨᱦᱚᱸ ᱟᱭᱩᱵ ᱜᱮᱠᱚ ᱫᱟᱹᱲ ᱠᱮᱫᱟ ᱾
ᱦᱳᱭ ᱵᱟᱠᱚ ᱛᱟᱦᱮᱱ ᱠᱟᱱᱟ ᱟᱨ ᱩᱱᱠᱩ ᱫᱚ ᱧᱮᱞ ᱦᱩᱭᱩᱜ ᱠᱟᱱᱟ ᱱᱤᱛᱚᱜ ᱫᱚ! ᱚᱱᱟ ᱵᱟᱠᱚ ᱚᱱᱟ ᱮᱱᱮᱡ ᱥᱮᱨᱮᱧ ᱠᱷᱚᱱ ᱫᱚ ᱩᱱᱟᱹᱜ ᱫᱚ ᱵᱟᱠᱚ ᱨᱟᱹᱥᱠᱟᱹᱜ ᱠᱟᱱᱟ ᱾
ᱦᱮᱸ
ᱧᱮᱞ ᱵᱟᱲᱟ ᱦᱩᱭᱩᱜ ᱠᱟᱱᱟ ᱮᱱᱮᱡ ᱥᱮᱨᱮᱧ ᱠᱚᱲᱟ ᱦᱚᱯᱚᱱ ᱠᱚᱦᱚᱸ ᱚᱱᱠᱟ ᱟᱨ ᱛᱩᱢᱫᱟᱹᱜ ᱴᱟᱢᱟᱠ ᱦᱚᱸ ᱵᱟᱠᱚ ᱨᱩᱭᱮᱫ ᱛᱟᱵᱚᱱᱟ᱾
ᱦᱳᱭ
ᱟᱨ ᱠᱩᱲᱤ ᱦᱚᱯᱚᱱ ᱠᱚ ᱚᱱᱠᱟ ᱮᱱᱮᱡᱥᱮᱫ ᱵᱟᱠᱚ ᱡᱩᱞᱩᱢ ᱠᱟᱱ ᱛᱟᱵᱚᱱᱟ᱾
ᱦᱩᱸ
ᱟᱨ ᱥᱮᱨᱮᱧ ᱠᱚᱦᱚᱸ ᱠᱚ ᱟᱥᱛᱮ ᱟᱥᱛᱮ ᱚᱱᱟ ᱛᱮᱜᱮ ᱛᱚᱵᱟ ᱪᱟᱞᱟᱜ ᱠᱟᱱ ᱛᱟᱵᱚᱱᱟ᱾ ᱦᱮᱸ ᱟᱨ ᱦᱟᱲᱟᱢ ᱵᱩᱲᱦᱤ ᱠᱚ ᱡᱟᱦᱟᱸᱭ ᱠᱚᱠᱚ ᱵᱟᱲᱟᱭ ᱛᱟᱵᱚᱱᱟ ᱩᱱᱠᱩ ᱦᱚᱸ ᱴᱷᱮᱡ ᱦᱚᱸ ᱵᱟᱠᱚ ᱪᱟᱞᱟᱜ ᱠᱟᱱ ᱛᱟᱵᱚᱱᱟ ᱥᱮᱨᱮᱧ ᱠᱚ ᱥᱮᱬᱟ ᱠᱚ ᱦᱮᱸ
ᱱᱮᱛᱟᱨ ᱢᱟ ᱟᱨᱦᱚᱸ ᱦᱮᱸ ᱱᱮᱛᱟᱨ ᱢᱟ ᱵᱟᱯᱞᱟ ᱨᱮᱦᱚᱸ ᱠᱚ ᱢᱟᱹᱭᱤᱠ ᱫᱟ ᱡᱟᱦᱟᱱᱟᱜ ᱜᱤ ᱦᱩᱭᱩᱜ ᱠᱟᱱ ᱡᱷᱚᱛᱚ ᱨᱮᱜᱮ ᱠᱚ ᱢᱟᱹᱭᱤᱠ ᱫᱟᱜ ᱱᱚᱣᱟ ᱢᱟᱹᱭᱤᱠ ᱠᱷᱟᱹᱛᱤᱨ ᱜᱮ ᱱᱚᱣᱟ ᱠᱚ ᱡᱟᱦᱟᱸ ᱥᱟᱱᱛᱟᱲ ᱥᱟᱱᱛᱟᱲ ᱮᱱᱮᱡ ᱥᱮᱨᱮᱧ ᱡᱟ ᱡᱟᱦᱟᱱ ᱞᱟᱜᱽᱲᱮ ᱮᱱᱮᱡ ᱠᱚᱦᱚᱸ ᱚᱸᱫᱽᱨᱟ ᱢᱟᱸᱨᱟ ᱢᱟᱜᱽ ᱢᱚᱬᱮ ᱠᱚ ᱦᱩᱭ ᱠᱚᱜᱼᱟ ᱢᱟᱜᱽ ᱢᱚᱲᱮ ᱦᱩᱭ ᱠᱟᱛᱮ ᱛᱮᱦᱚᱸ ᱡᱟᱦᱟᱸ ᱫᱚ ᱥᱟᱹᱨᱫᱤ ᱪᱟᱵᱟ ᱠᱟᱛᱮ ᱞᱟᱜᱽᱲᱮ ᱠᱚᱠᱚ ᱮᱱᱮᱡ ᱜᱮᱭᱟ ᱱᱮᱛᱟᱨ ᱫᱚ ᱟᱨᱦᱚᱸ ᱵᱟᱥᱠᱮ ᱨᱮᱦᱚᱸ ᱠᱚ ᱢᱟᱹᱭᱤᱠ ᱫᱟ ᱡᱷᱚᱛᱚ ᱨᱮᱜᱮ ᱢᱟᱹᱭᱤᱠ ᱡᱟᱦᱟᱱᱟᱜ ᱨᱮᱜᱤ ᱢᱟᱭᱤᱠ
ᱟᱵᱚᱣᱟᱜ ᱫᱚ ᱢᱟᱭᱤᱠ ᱫᱚ ᱵᱟᱝ ᱵᱟᱛᱟᱨᱚᱜ ᱛᱟᱵᱚᱱᱟ ᱢᱟᱱᱮ ᱡᱟᱦᱟ ᱦᱟᱯᱲᱟᱢ ᱠᱚᱠᱚ ᱱᱚᱰᱮ ᱠᱚ ᱠᱟᱹᱢᱤ ᱟᱹᱜᱩ ᱠᱟᱫᱟ ᱩᱱᱫᱤᱱ ᱢᱟᱲᱟᱝ ᱫᱤᱱ ᱠᱷᱚᱡ ᱦᱮᱸ ᱞᱟᱦᱟᱛᱮ ᱠᱷᱚᱡ ᱜᱮ ᱢᱟᱹᱭᱤᱠ ᱨᱮᱫᱚ ᱟᱵᱚ ᱫᱚ ᱚᱱᱠᱟ ᱫᱚ ᱠᱟᱹᱢᱤ ᱫᱚ ᱵᱟᱹᱱᱩᱜ ᱛᱟᱵᱚᱱᱟ ᱟᱵᱚ ᱫᱚ ᱛᱩᱢᱫᱟᱹᱜ ᱴᱟᱢᱟᱠ ᱛᱮᱜᱮ ᱠᱟᱹᱢᱤ ᱫᱚ ᱪᱟᱞᱟᱜ ᱛᱟᱵᱚᱱ ᱟᱨ ᱢᱟᱭᱤᱠ ᱛᱮᱫᱚ ᱟᱵᱚᱣᱟᱜ ᱮᱱᱮᱡ ᱥᱮᱨᱮᱧ ᱫᱚ ᱚᱱᱠᱟ ᱫᱚ ᱵᱟᱹᱱᱩᱜ ᱛᱟᱵᱚᱱᱟ ᱡᱮ ᱮᱱᱮᱡ ᱥᱮᱨᱮᱧ ᱡᱩᱛᱩᱜ ᱛᱟᱵᱚᱱᱟ ᱟᱵᱚ ᱡᱮᱢᱚᱱ ᱮᱱᱮᱡ ᱨᱤᱧ ᱟᱭᱢᱟ ᱜᱚᱴᱟᱝ ᱚᱱᱟ ᱵᱷᱟᱜᱽ ᱠᱟᱱ ᱛᱟᱵᱚᱱᱟ ᱟᱭᱢᱟ ᱜᱚᱴᱟᱝ ᱦᱟᱹᱴᱤᱧ ᱛᱮ ᱦᱟᱹᱴᱤᱧ ᱟᱠᱟᱱᱟ ᱟᱫᱚ ᱚᱱᱟ ᱦᱟᱹᱴᱤᱧ ᱠᱚᱫᱚ ᱡᱮᱢᱚᱱ ᱮᱱᱮᱡ ᱠᱚᱦᱚᱸ ᱫᱚ ᱵᱷᱮᱜᱟᱨ ᱵᱷᱮᱜᱟᱨ ᱜᱮᱛᱟᱵᱚᱱᱟ ᱫᱚᱝ ᱡᱩᱫᱟᱹ ᱵᱚᱱ ᱮᱱᱮᱡ ᱵᱟᱦᱟ ᱡᱩᱫᱤ ᱵᱚᱱ ᱮᱱᱮᱡᱼᱟ ᱰᱟᱦᱟᱨ ᱡᱩᱫᱤ ᱵᱚᱱ ᱮᱱᱮᱡ ᱞᱟᱜᱽᱲᱮ ᱡᱩᱫᱤ ᱵᱚᱱ ᱮᱱᱮᱡᱼᱟ ᱦᱮᱸ ᱟᱫᱚ ᱢᱟᱹᱭᱤᱠ ᱨᱮ ᱠᱷᱟᱱ ᱛᱚ ᱪᱮᱠᱟᱜ ᱠᱟᱱᱟ ᱢᱟᱭᱤᱠ ᱨᱮᱫᱚ ᱱᱚᱜ ᱚᱚᱭ ᱡᱮ ᱢᱟᱭᱤᱠ ᱵᱚᱱ ᱟᱹᱜᱩᱭ ᱫᱟᱵᱚᱱ ᱦᱮᱸ ᱥᱮᱵᱚᱱ ᱢᱟᱭ ᱜᱮᱵᱚᱱ ᱵᱟ ᱡᱟᱣ ᱫᱟ ᱠᱚ ᱟᱫᱚ ᱠᱷᱟᱱ ᱫᱚ ᱟᱫᱚ ᱟᱵᱚ ᱫᱚ ᱱᱚᱣᱟ ᱮᱱᱮᱡ ᱫᱚ ᱱᱚᱣᱟ ᱢᱟᱹᱭᱤᱠ ᱨᱮᱱᱟᱜ ᱮᱱᱮᱡ ᱫᱚ ᱟᱢᱟᱜ ᱪᱮᱫ ᱞᱮᱠᱟ ᱮᱱᱮᱡ ᱡᱩᱛᱩᱜᱼᱟᱹ ᱟᱫᱚ ᱚᱱᱠᱟᱜᱮ ᱮᱱᱮᱡ ᱮᱱᱟ
ᱡᱟᱦᱟᱸᱭ ᱠᱩᱲᱤ ᱦᱚᱯᱚᱱ ᱡᱩᱫᱤ ᱮᱱᱮᱡ ᱫᱚ ᱵᱟᱰᱟᱭᱟ ᱟᱫᱚ ᱩᱱᱤ ᱪᱮᱫ ᱞᱮᱠᱟᱭ ᱵᱟᱭ ᱮᱱᱮᱡᱟ ᱚᱱᱠᱟᱜᱮ ᱮᱱᱮᱡ ᱡᱮ ᱟᱵᱚᱣᱟᱜ ᱡᱮ ᱮᱱᱮᱡ ᱡᱮ ᱟᱵᱚ ᱵᱷᱮᱜᱟᱨ ᱜᱮᱛᱟ ᱵᱚᱱᱟ ᱦᱮᱸ ᱱᱚᱣᱟ ᱠᱷᱚᱡ ᱡᱮ ᱚᱱᱟ ᱠᱚᱫᱚ ᱟᱫᱚ ᱠᱚ ᱦᱤᱲᱤᱧ ᱪᱟᱵᱟᱭᱮᱫ ᱛᱟᱵᱚᱱᱟ᱾ ᱦᱮᱸ
ᱢᱟ ᱦᱚᱸ ᱟᱨ ᱱᱮᱛᱟᱨ ᱢᱟ ᱧᱮᱞᱚᱜ ᱠᱟᱱᱟ ᱡᱟᱦᱟᱱᱟᱜ ᱨᱮᱜᱮ ᱯᱨᱳᱜᱨᱟᱢ ᱠᱚᱠᱚ ᱠᱚᱨᱟᱣ ᱦᱚᱪᱚᱭᱮᱫᱟ ᱦᱚᱜᱼᱚᱭ ᱫᱟ ᱱᱤᱭᱟᱹ ᱯᱨᱳᱜᱨᱟᱢ ᱨᱮ ᱠᱩᱲᱤ ᱜᱤᱫᱽᱨᱟᱹ ᱠᱚᱠᱚ ᱪᱟᱞᱟᱜ ᱠᱟᱱᱟ ᱠᱚ ᱠᱩᱲᱤ ᱜᱤᱫᱽᱨᱟᱹ ᱠᱚ ᱠᱚᱲᱟ ᱜᱤᱫᱽᱨᱟᱹ ᱠᱚ ᱟᱹᱭᱩᱵ ᱛᱚᱨᱟ ᱠᱚ ᱩᱰᱩᱠ ᱮᱱᱟ ᱢᱤᱫ ᱧᱤᱫᱟᱹ ᱪᱮᱫ ᱠᱚ ᱪᱤᱠᱟᱹᱭᱮᱫᱟ ᱵᱟᱠᱚ ᱪᱤᱠᱟᱹ ᱦᱚᱸ ᱱᱚᱣᱟ ᱵᱟᱠᱚ ᱧᱮᱞ ᱮᱫᱟ ᱡᱮ ᱠᱩᱲᱤ ᱜᱤᱫᱽᱨᱟᱹ ᱦᱚᱸ ᱱᱮᱛᱟᱨ ᱠᱚ ᱧᱮᱞᱚᱜ ᱠᱟᱱᱟ ᱦᱟᱺᱰᱤ ᱯᱟᱹᱣᱨᱟᱹ ᱠᱚᱠᱚ ᱧᱩᱭᱫᱟ ᱚᱠᱟ ᱛᱮᱠᱚ ᱵᱩᱞ ᱠᱟᱛᱮ ᱜᱚᱴᱟ ᱫᱚᱱ ᱵᱟᱲᱟᱭ ᱫᱟᱠᱚ ᱦᱮᱸ ᱦᱮᱸ ᱮᱱᱮᱡ ᱵᱟᱲᱟᱭ ᱫᱟᱠᱚ ᱟᱫᱚ ᱱᱚᱣᱟ ᱤᱫᱤ ᱠᱟᱛᱮᱜ ᱦᱚᱸ ᱜᱟᱨᱡᱮᱱ ᱠᱚᱦᱚᱸ ᱪᱮᱫ ᱠᱚᱠᱚ ᱢᱮᱛᱟ ᱠᱚ ᱠᱟᱱᱟ
ᱳᱭ ᱟᱨ ᱟᱵᱚ ᱟᱨ ᱱᱚᱣᱟ ᱧᱮᱞ ᱛᱟᱵᱚᱱ ᱢᱮ ᱜᱚᱝᱠᱮ ᱟᱵᱚ ᱱᱚᱜᱼᱚᱭ ᱡᱮ ᱯᱨᱳᱜᱨᱟᱢ ᱠᱚ ᱦᱩᱭᱩᱜ ᱠᱟᱱ ᱛᱟᱵᱚᱱᱟ ᱡᱟᱦᱟᱱᱟᱜ ᱜᱮ ᱟᱵᱚᱣᱟᱜ ᱦᱳᱠ ᱮᱴᱟᱜ ᱦᱚᱲᱟᱜ ᱦᱳᱠ ᱟᱵᱚᱣᱟᱜ ᱠᱷᱮᱛᱨᱮᱜᱤᱧ ᱞᱟᱹᱭᱮᱫ ᱛᱟᱵᱚᱱᱟ ᱟᱵᱚᱣᱟᱜ ᱜᱮ᱾
ᱡᱮ ᱢᱟᱹᱭᱤᱠ ᱠᱚ ᱛᱟᱦᱮᱱ ᱠᱟᱱ ᱛᱟᱵᱚᱱᱟ ᱢᱟᱭᱤᱠ ᱛᱟᱦᱮᱱ ᱠᱟᱱᱟ ᱟᱵᱩ ᱜᱮᱵᱚᱱ ᱟᱵᱩ ᱥᱟᱱᱛᱟᱲ ᱜᱮᱵᱩᱱ ᱧᱮᱞᱟ ᱡᱟᱦᱟᱱᱟᱜ ᱜᱮ ᱦᱩᱭᱩᱜ ᱛᱟᱵᱚᱱᱟ ᱟᱵᱚ ᱫᱚ ᱞᱚᱴᱚᱨ ᱯᱚᱴᱚᱨ ᱵᱚᱱ ᱛᱟᱦᱮᱱᱟ ᱥᱮᱛᱟᱜ ᱫᱷᱟᱹᱵᱤᱡ ᱮᱴᱟᱜ ᱦᱚᱲᱟᱜ ᱠᱚᱣᱟᱜ ᱫᱚ ᱚᱝᱠᱟ ᱫᱚ ᱦᱩᱭᱩᱜ-ᱟ ᱩᱱᱠᱩ ᱫᱚ ᱚᱱᱠᱟ ᱫᱚ ᱵᱟᱝ ᱟᱵᱚ ᱫᱚ ᱡᱮᱢᱚᱱ ᱯᱟᱹᱣᱨᱟᱹ ᱧᱩ ᱦᱟᱺᱰᱤ ᱧᱩ ᱦᱟᱹᱱᱤ ᱚᱨᱮ ᱱᱩᱭ ᱚᱨᱮ ᱦᱮᱸ ᱦᱟᱹᱱᱤ ᱫᱚ ᱠᱚᱲᱟ ᱦᱚᱯᱚᱱ ᱥᱟᱛᱮᱜ ᱪᱟᱞᱟᱣ ᱟᱠᱟᱱᱟ ᱱᱩᱭ ᱫᱚ ᱠᱚᱲᱟ ᱠᱩᱲᱤ ᱦᱚᱯᱚᱱ ᱥᱟᱛᱮᱜ ᱮ ᱪᱟᱞᱟᱣ ᱟᱠᱟᱱᱟ᱾ ᱦᱮᱸ ᱚᱱᱠᱟ ᱫᱚ ᱮᱴᱟᱜ ᱠᱚᱣᱟᱜ ᱫᱚ ᱠᱚᱢ ᱜᱮ ᱧᱮᱞᱚᱜ-ᱟ ᱟᱨ ᱟᱵᱚᱣᱟᱜ ᱫᱚ ᱚᱱᱮ ᱚᱱᱟ ᱡᱤᱱᱤᱥ ᱫᱚ ᱵᱤᱥᱤᱜ ᱜᱮ ᱟᱨᱚ ᱯᱟᱥᱱᱟᱜ ᱠᱟᱱᱟ ᱦᱮᱸ
ᱦᱳᱭ ᱟᱵᱚᱣᱟᱜ ᱦᱚᱸ ᱚᱝᱠᱟ ᱟᱵᱚᱣᱟᱜ ᱦᱚᱸ ᱯᱳᱜᱨᱟᱢ ᱠᱚ ᱚᱝᱠᱟ ᱡᱮᱢᱚᱱ ᱟᱹᱭᱩᱵ ᱛᱚᱨᱟ ᱟᱨᱟᱢᱵᱚ ᱟ ᱥᱮ ᱛᱟᱨᱟᱥᱤᱧ ᱵᱮᱲᱟ ᱟᱨᱟᱢ ᱟᱨᱟᱢᱵᱚ ᱠᱟᱛᱮ ᱡᱩᱫᱤ ᱧᱤᱫᱟᱹ ᱫᱚᱥᱴᱟ ᱮᱜᱨᱚᱴᱟ ᱢᱚᱫᱽᱫᱷᱮ ᱨᱤᱜᱤ ᱪᱟᱵᱟ ᱠᱚᱜᱟ ᱛᱟᱦᱚᱞᱮ ᱡᱷᱚᱛᱚ ᱦᱚᱲ ᱚᱲᱟᱜ ᱠᱚ ᱨᱩᱣᱟᱹᱲ ᱠᱚᱜ-ᱟ ᱟᱫᱚ ᱢᱤᱫ ᱧᱤᱫᱟᱹ ᱟᱵᱚᱣᱟᱜ ᱫᱚ ᱯᱳᱜᱨᱟᱢ ᱥᱮ ᱪᱟᱞᱟᱣ ᱠᱟᱛᱮ ᱪᱮᱫ ᱦᱩᱭᱩᱜ ᱠᱟᱱᱟ ᱵᱟᱝ ᱦᱩᱭᱩᱜ ᱠᱟᱱᱟ
ᱟᱪᱪᱷᱟ ᱢᱟ ᱜᱚᱝᱠᱮ ᱚᱠᱛᱚ ᱠᱚ ᱦᱩᱭᱮᱱ ᱛᱟᱞᱟᱝ-ᱟ
ᱟᱪᱪᱷᱟ ᱴᱷᱤᱠ ᱜᱮᱭᱟ ᱛᱟᱦᱚᱞᱮ ᱜᱚᱝᱠᱮ ᱢᱟ ᱟᱨᱦᱚᱸ ᱯᱚᱲᱮ ᱯᱚᱨᱮ ᱨᱚᱯᱚᱲ ᱦᱳᱭᱳᱜ-ᱟ᱾
ᱯᱚᱨᱮᱛᱮ ᱨᱚᱯᱚᱲ ᱦᱳᱭᱳᱜ-ᱟ ᱢᱟ᱾